ᱦᱮᱸ ᱢᱮᱱ ᱫᱟᱹᱧ ᱟᱸᱡᱢᱚᱜ ᱠᱟᱱᱟ᱾
ᱚ ᱦᱚ ᱦᱮᱸ ᱤᱧ ᱫᱚ ᱨᱚᱲᱤᱡ
ᱟᱨ ᱡᱟᱦᱟᱱᱟᱜ ᱨᱚᱠᱚ ᱵᱟᱝ ᱟᱸᱡᱚᱢᱚᱜ ᱠᱟᱱᱟ ᱛᱚ᱾
ᱟᱸ ᱨᱚᱲ ᱫᱚ ᱦᱟᱸᱜ ᱵᱟᱹᱧ ᱟᱸᱡᱚᱢ ᱮᱫᱟ ᱮᱴᱟᱜ ᱟᱜ ᱫᱚ
ᱡᱟᱦᱟᱱᱟᱜ ᱨᱚᱲ ᱵᱟᱭᱨᱮ ᱠᱷᱚᱡᱽ ᱟᱸᱡᱚᱢᱚᱜ ᱠᱟᱱᱟ ᱥᱮ ᱵᱟᱝ?
ᱵᱟᱝ ᱟᱸᱡᱚᱢᱚᱜ ᱠᱟᱱᱟ,
ᱦᱚᱸ
ᱤᱧᱟᱹᱜ ᱨᱚᱲ ᱴᱷᱤᱠ ᱴᱷᱟᱠᱮᱢ ᱟᱸᱡᱚᱢ ᱫᱟ ᱛᱚ?
ᱦᱮᱸ ᱦᱮᱸ ᱟᱸᱡᱚᱢᱚᱜ ᱠᱟᱱᱟ᱾ ᱟ ᱦᱮᱸ ᱪᱮ ᱠᱚ ᱞᱟᱹᱭᱟ ᱩᱸ ᱩᱵ ᱪᱮᱫ ᱠᱚᱢ ᱪᱤᱠᱟᱹ ᱵᱟᱲᱟᱭᱮᱫᱟ ᱛᱟᱦᱚᱞᱮ ᱱᱤᱛᱚᱜ ᱫᱚ?
ᱚᱸ ᱱᱤᱛᱚᱜ ᱫᱚ ᱪᱮᱫ ᱦᱚᱸ ᱵᱟᱝᱜᱮ, ᱩᱵ ᱫᱩᱲᱩᱵ ᱵᱟᱲᱟ ᱦᱩᱭ ᱟᱠᱟᱱᱟ ᱟᱨ ᱚᱱᱠᱟ ᱫᱚ ᱪᱮᱫ ᱦᱚᱸ ᱜᱮ ᱵᱟᱝ ᱪᱮᱠᱟ ᱦᱩᱭᱩᱜ ᱠᱟᱱᱟ᱾
ᱦᱮᱸ ᱱᱚᱝᱠᱟᱜᱮ ᱠᱟᱹᱴᱤᱡ ᱡᱚᱢ ᱵᱟᱲᱟ ᱠᱚ ᱦᱩᱭᱱᱟ ᱱᱤᱛᱚᱜ ᱡᱚᱢ ᱵᱟᱲᱟ ᱠᱟᱛᱮᱜ ᱟᱫᱚ ᱠᱟᱹᱴᱤᱡ ᱦᱚᱜ-ᱚᱭ ᱦᱮᱸ ᱫᱩᱲᱩᱵ ᱵᱟᱲᱟ ᱦᱩᱭ ᱟᱠᱟᱱᱟ᱾
ᱚᱸ ᱟᱪᱪᱷᱟ ᱟᱨ ᱫᱟᱜ ᱡᱟᱹᱯᱩᱫ ᱠᱚᱫᱚ ᱪᱮᱫ ᱞᱮᱠᱟ ᱦᱩᱭᱩᱜ ᱠᱟᱱᱟ ᱟᱯᱮᱥᱮᱫ?
ᱫᱟᱜ ᱫᱚ ᱛᱮᱦᱮᱧ ᱫᱚ ᱫᱟᱜ ᱠᱮᱫ ᱜᱮᱭᱟᱭ ᱢᱮᱱᱠᱟᱱ ᱱᱤᱛᱚᱜ ᱫᱚ ᱠᱟᱹᱴᱤᱡ ᱮ ᱮᱸᱜ ᱵᱚᱱᱫᱚ ᱧᱚᱜ ᱠᱟᱫᱟ ᱟᱫᱚ ᱵᱴᱤᱡ ᱵᱷᱟᱹᱜᱮ ᱜᱮ ᱵᱩᱡᱷᱟᱹᱜ ᱠᱟᱱᱟ᱾
ᱟᱸᱜ ᱟᱪᱪᱷᱟ ᱫᱟᱜ ᱦᱚᱸ ᱦᱟᱸᱜ ᱟᱞᱮᱥᱮᱫ ᱫᱚ ᱚᱱᱠᱟ ᱜᱮ ᱢᱟᱱᱮ ᱟᱸᱜ ᱟᱞᱮᱥᱮᱫ ᱫᱚ ᱞᱟᱹᱭ ᱜᱟᱱᱚᱜᱼᱟ ᱡᱟᱹᱥᱛᱤ ᱛᱮᱜᱮ ᱫᱟᱜ ᱮᱫᱟᱭ ᱥᱟᱨᱟ ᱜᱷᱟᱹᱲᱤᱡ ᱜᱮ ᱟᱫᱚ ᱛᱮᱦᱮᱧ ᱫᱚ ᱦᱟᱸᱜ ᱮ ᱠᱤᱪᱷᱩ ᱜᱷᱟᱹᱲᱤᱡ ᱞᱟᱦᱟ ᱠᱷᱚᱡ ᱫᱚ ᱟᱫᱚ ᱵᱟᱝ ᱜᱮᱭ ᱫᱟᱜ ᱮᱫᱟ ᱱᱤᱛᱚᱜ ᱫᱚ ᱟᱫᱚ ᱛᱷᱤᱨ ᱦᱟᱛᱟᱲ ᱠᱟᱫᱟᱭ,
ᱦᱮᱸᱻ ᱟᱫᱚ ᱪᱮᱫ ᱠᱚ ᱞᱟᱹᱭᱟ ᱦᱚᱜᱱᱟ ᱥᱮᱨᱢᱟ ᱡᱟᱹᱲᱤ ᱠᱷᱟᱹᱛᱤᱨ ᱛᱮ ᱧᱮᱞᱚᱜ ᱠᱟᱱᱟ ᱡᱮ ᱞᱟᱦᱟ ᱛᱮ ᱤᱯᱤᱞ ᱠᱚᱠᱚ ᱧᱮᱞᱚᱜ ᱠᱟᱱ ᱛᱟᱦᱮᱸᱱᱟ ᱱᱤᱛᱚᱜ ᱤᱯᱤᱞ ᱦᱚᱸ ᱵᱟᱠᱚ ᱧᱮᱞᱚᱜ ᱠᱟᱱᱟ᱾ ᱨᱤᱢᱤᱞ ᱛᱮ ᱮᱥᱮᱫ ᱠᱚᱜ ᱠᱟᱱᱟ ᱥᱟᱨᱟ ᱫᱤᱱ ᱦᱮᱸᱥᱮ,
ᱦᱮᱸ ᱚᱱᱠᱟ ᱜᱮ, ᱟᱨ ᱞᱟᱹᱭ ᱜᱟᱱᱚᱜ-ᱟ ᱦᱟᱜ ᱱᱮᱛᱟᱨ ᱫᱚ ᱩᱸᱻᱜ ᱩᱱᱟᱹᱜᱴᱟ ᱫᱚ ᱤᱯᱤᱞ ᱠᱚᱫᱚ ᱵᱟᱝ ᱠᱚ ᱧᱮᱞᱚᱜ ᱠᱟᱱᱟ ᱢᱟᱱᱮ ᱟᱨ ᱧᱮᱞ ᱫᱚ ᱢᱟᱱᱮ ᱨᱤᱢᱤᱞ ᱡᱟᱹᱲᱤ ᱠᱷᱟᱹᱛᱤᱨ ᱛᱮᱜᱮ ᱱᱚᱜᱚᱭ ᱨᱤᱢᱤᱞ ᱠᱟᱜ ᱠᱟᱱᱟᱭ ᱛᱚ ᱚᱱᱟ ᱤᱭᱟᱹ ᱛᱮᱜᱮ ᱦᱟᱸᱜ ᱵᱟᱝᱠᱚ ᱧᱮᱞᱚᱜ ᱠᱟᱱᱟ,
ᱦᱮᱸ ᱦᱮᱸ ᱪᱮᱫ ᱠᱚ ᱞᱟᱹᱭᱟ ᱛᱟᱦᱚᱞᱮ ᱢᱟᱱᱮ ᱟᱢᱫᱚ ᱫᱟᱨᱮ ᱨᱚᱦᱚᱭ ᱥᱮ ᱱᱚᱝᱠᱟ ᱡᱤᱵᱽ ᱡᱤᱭᱟᱹᱞᱤ ᱟᱥᱩᱞ ᱢᱟᱱᱮ ᱱᱚᱣᱟ ᱠᱚᱫᱚᱢ ᱠᱩᱥᱤᱭᱟᱜ ᱜᱮᱭᱟ ᱥᱮ ᱵᱟᱝ?
ᱦᱮᱸ ᱫᱟᱨᱮ ᱨᱚᱦᱚᱭ ᱟᱹᱻ ᱥᱮ ᱟᱹᱻᱡᱤᱵᱼᱡᱤᱭᱟᱹᱞᱤ ᱠᱚᱦᱟᱚᱸ ᱟᱥᱩᱞ ᱚᱱᱟ ᱠᱚᱫᱚ ᱤᱧ ᱫᱩᱧ ᱠᱩᱥᱤᱭᱟᱜ ᱜᱮᱭᱟ ᱪᱮᱫᱟᱜ ᱥᱮ ᱟᱸᱵ ᱫᱟᱨᱮ ᱨᱚᱦᱚᱭ ᱫᱚᱦᱟᱸᱜ ᱱᱟᱯᱟᱭ ᱠᱟᱛᱷᱟ ᱠᱟᱱ ᱜᱮᱭᱟ ᱟᱹᱻ ᱩᱵ ᱠᱟᱨᱚᱱ ᱫᱚ ᱦᱩᱭᱩᱜ ᱠᱟᱱᱟ ᱠᱟᱱᱟ ᱫᱟᱨᱮ ᱠᱷᱚᱱᱟᱜ ᱜᱮ ᱟᱵᱚ ᱫᱚ ᱞᱟᱹᱭ ᱜᱟᱱᱚᱜᱼᱟ ᱫᱟᱨᱮ ᱛᱟᱦᱮᱱ ᱠᱷᱟᱜ ᱟᱵᱚ ᱫᱚ ᱵᱟᱧᱪᱟᱣ ᱵᱚᱱ ᱛᱟᱦᱮᱸ ᱫᱟᱲᱮᱭᱟᱜᱼᱟ ᱟᱨ ᱥᱟᱶᱛᱮ ᱟᱵᱚ ᱥᱟᱶ ᱡᱩᱫᱤ ᱡᱤᱵᱽᱡᱤᱭᱟᱹᱞᱤ ᱠᱚᱠᱚ ᱛᱟᱦᱮᱱᱟ ᱛᱟᱦᱚᱞᱮ ᱚᱱᱟ ᱦᱚᱸ ᱟᱹᱰᱤ ᱱᱟᱯᱼᱼ ᱯᱟᱭ ᱠᱟᱛᱷᱟ ᱠᱟᱱᱟ ᱢᱟᱱᱮ ᱱᱟᱯᱟᱭ ᱥᱟᱺᱦᱤᱡ ᱟᱨᱠᱤ ᱵᱚᱱ ᱛᱟᱦᱮᱸᱟᱸ ᱫᱟᱲᱮᱭᱟᱜᱼᱟ ᱛᱟᱦᱚᱞᱮ ᱟᱢ ᱱᱚᱣᱟ ᱵᱮᱯᱟᱨ ᱛᱮ ᱟᱢ ᱡᱟᱦᱟᱸᱱᱟᱜ ᱞᱟᱹᱭ ᱢᱮ
ᱦᱮᱸ ᱦᱚᱸ ᱚᱱᱠᱟ ᱟᱹᱥᱩᱞ ᱦᱚᱸ ᱵᱷᱟᱜᱤᱭᱟ ᱚᱱᱟ ᱥᱟᱶᱛᱮ ᱧᱮᱞᱚᱜᱼᱟ ᱡᱮ ᱟᱵᱚ ᱫᱚ ᱮᱢᱱᱤᱛᱮ ᱡᱤᱵᱽᱡᱤᱭᱟᱹᱞᱤ ᱟᱹᱥᱩᱞ ᱫᱚ ᱮᱢ ᱠᱩᱥᱤᱭᱟᱜ ᱜᱮᱭᱟᱵᱚᱱ᱾ ᱟᱭᱢᱟ ᱞᱮᱠᱟᱱ ᱡᱤᱵᱽᱡᱤᱭᱟᱹᱞᱤ ᱵᱚᱱ ᱟᱹᱥᱩᱞ ᱠᱚᱜᱮᱭᱟ ᱚᱲᱟᱜ ᱨᱮ ᱡᱮᱢᱚᱱ ᱩᱱᱠᱩ ᱠᱚ ᱢᱮᱨᱚᱢ ᱰᱟᱝᱨᱤ ᱚᱱᱟ ᱥᱟᱶᱛᱮ ᱥᱤᱢ ᱱᱚᱝᱠᱟ ᱟᱭᱢᱟ ᱞᱮᱠᱟᱱ ᱡᱤᱭᱟᱹᱞᱤ ᱥᱮ ᱩᱱᱠᱩ ᱠᱟᱹᱴᱤᱡ ᱠᱟᱹᱴᱤᱡ ᱡᱟᱦᱟᱸ ᱪᱮᱬᱮ ᱪᱤᱯᱲᱩᱫ ᱱᱚᱣᱟ ᱠᱚ ᱱᱩᱠᱩ ᱠᱚᱦᱚᱸ ᱢᱟᱱᱮ ᱚᱲᱟᱜ ᱠᱚᱨᱮᱜ ᱵᱩᱱ ᱫᱚᱦᱚ ᱠᱚᱜᱮᱭᱟ᱾ ᱟᱫᱚ ᱫᱟᱨᱮ ᱨᱚᱦᱚᱭ ᱦᱚᱸ ᱵᱷᱟᱜᱮᱭᱟ ᱚᱱᱟ ᱥᱟᱶᱛᱮ ᱡᱮᱵᱽ ᱡᱤᱭᱟᱹᱫᱤ ᱟᱥᱩᱞ ᱱᱚᱣᱟ ᱟᱠᱤ ᱱᱚᱵᱟᱨ ᱨᱮᱭᱟᱜ ᱜᱮ ᱵᱷᱟᱜᱮᱭᱟ᱾
ᱚᱸ ᱦᱚᱸ
ᱟᱫᱚ ᱪᱮᱫ ᱠᱚ ᱞᱟᱹᱭᱟ ᱦᱚᱸᱜᱼᱚᱭ ᱡᱮ
ᱟᱪᱪᱷᱟ ᱞᱟᱹᱭ ᱢᱮ ᱢᱟ᱾
ᱮᱸ ᱞᱮᱭᱫᱤᱧ ᱮᱸ ᱱᱚᱜᱼᱚᱭ ᱡᱮ ᱚᱲᱟᱜ ᱠᱚᱨᱮᱜ ᱦᱮᱸᱥᱮ ᱩᱱᱠᱩ ᱡᱟᱦᱟᱸᱭ ᱟᱹᱥᱩᱞ ᱮᱸ ᱪᱮᱬᱮ ᱪᱩᱯᱲᱩᱫ ᱵᱚᱱ ᱢᱮᱛᱣᱟ ᱠᱟᱱ ᱱᱩᱠᱩ ᱫᱚ ᱢᱟᱱᱮ ᱪᱤᱞᱤ ᱪᱤᱞᱤ ᱠᱚᱢ ᱧᱮᱞ ᱟᱠᱟᱫ ᱠᱚᱣᱟ ᱡᱮ ᱚᱲᱟᱜ ᱠᱚᱨᱮ ᱜᱮᱠᱚ ᱛᱟᱦᱮᱱᱟ ᱥᱮ ᱢᱤᱫ ᱜᱷᱟᱹᱲᱤᱡ ᱛᱮᱠᱚ ᱤᱭᱟᱹᱜᱼᱟ ᱟᱨᱠᱤ᱾ ᱢᱮᱥᱟ ᱜᱚᱫᱚᱜ ᱟᱠᱚ ᱦᱚᱲ ᱠᱚ ᱥᱟᱱᱟᱢ ᱚᱱᱠᱟᱱ ᱪᱮᱞᱮ ᱪᱮᱞᱮ ᱪᱮᱬᱮ ᱠᱚ ᱧᱮᱞ ᱟᱠᱟᱫᱠᱚᱣᱟ ᱥᱮ ᱡᱤᱭᱟᱹᱞᱤ ᱠᱚ᱾
ᱟᱪᱪᱷᱟ ᱚᱱᱠᱟ ᱫᱚ ᱦᱟᱸᱜ ᱤᱧᱫᱚᱧ ᱵᱟᱰᱟᱭ ᱠᱟᱫᱟ ᱮᱸ ᱡᱮᱢᱚᱱ ᱞᱟᱹᱭ ᱜᱟᱱᱚᱜᱼᱟ ᱪᱮᱬᱮ ᱪᱤᱯᱲᱩ ᱢᱚᱫᱽᱫᱷᱮ ᱨᱮᱫᱚ ᱯᱟᱲᱟᱜ ᱠᱟᱱᱟ ᱥᱤᱢ ᱜᱮᱰᱮ ᱟᱨ ᱯᱟᱣᱨᱟ ᱟᱨ ᱚᱱᱟ ᱥᱟᱶ ᱛᱮᱫᱚ ᱦᱟᱸᱜ ᱩᱱᱠᱩ ᱠᱚ ᱢᱤᱨᱩ ᱪᱮᱬᱮ ᱠᱚ ᱟᱸ ᱥᱮ ᱮ ᱩᱱᱠᱩ ᱠᱚᱜᱮ ᱦᱟᱸᱜ ᱡᱟᱹᱥᱛᱤ ᱫᱚᱠᱚ ᱤᱭᱟᱹᱜᱼᱟ ᱦᱟᱸᱜ᱾ ᱢᱮᱥᱟ ᱜᱚᱫᱚᱜ ᱟᱠᱚ ᱟᱵᱚ ᱥᱟᱶ ᱫᱚ ᱟᱨ ᱚᱱᱟ ᱥᱟᱶᱛᱮ ᱡᱩᱫᱤ ᱮᱴᱟᱜ ᱪᱮᱬᱮ ᱠᱚᱦᱚᱸ ᱡᱩᱫᱤ ᱟᱹᱥᱩᱞ ᱠᱚᱣᱟ ᱛᱟᱦᱚᱞᱮ ᱩᱱᱠᱩ ᱦᱚᱸ ᱟᱸ ᱢᱮᱥᱟ ᱫᱚᱠᱚ ᱢᱮᱥᱟᱜᱼᱟ᱾ ᱦᱩᱸ ᱟᱪᱪᱷᱟ ᱟᱢ ᱦᱟᱸᱜ ᱟᱸ ᱟᱪᱪᱷᱟ ᱪᱮᱫ ᱮᱢ ᱞᱟᱹᱭ ᱠᱮᱫᱟ᱾
ᱠᱚ ᱡᱤᱭᱟᱹᱞᱤ ᱡᱟᱦᱟᱸᱭ ᱥᱮᱛᱟ ᱠᱩᱥᱤ ᱱᱩᱝᱠᱩ ᱠᱚᱫᱚ ᱢᱟᱱᱮ ᱪᱤᱞᱤ ᱪᱤᱞᱤ ᱠᱚ ᱢᱟᱱᱮ ᱦᱚᱲ ᱥᱟ ᱛᱟᱲᱟᱛᱟᱲᱤ ᱠᱚ ᱢᱮᱥᱟ ᱜᱚᱫᱚᱜᱼᱟ᱾
ᱟᱸ ᱟᱪᱪᱷᱟ ᱥᱮᱛᱟ ᱯᱩᱥᱤ ᱠᱚ ᱢᱩᱫᱽ ᱨᱮᱫᱚ ᱦᱩᱭᱩᱜ ᱠᱟᱱᱟ ᱟᱸ ᱡᱮᱢᱚᱱ ᱞᱟᱹᱭ ᱜᱟᱱᱚᱜᱼᱟ ᱟᱵᱚ ᱫᱚᱵᱚᱱ ᱟᱹᱥᱩᱞ ᱠᱚᱣᱟ ᱟᱸ ᱡᱮᱢᱚᱱ ᱢᱮᱨᱚᱢ, ᱛᱟᱨᱯᱚᱨᱮ ᱵᱷᱤᱲᱤ, ᱛᱟᱨᱯᱚᱨᱮ ᱩᱱᱠᱩ ᱜᱟᱹᱭ ᱰᱟᱝᱨᱤ ᱠᱚ ᱥᱮᱛᱟ ᱠᱚᱦᱚᱸ ᱠᱚ ᱟᱹᱥᱩᱞ ᱠᱚ ᱜᱮᱭᱟ᱾ ᱟᱫᱚ ᱩᱱᱠᱩ ᱠᱚᱜᱮ ᱡᱟᱹᱥᱛᱤ ᱫᱚ ᱟᱵᱩ ᱥᱟᱶ ᱫᱚ ᱦᱟᱸ ᱠᱚ ᱢᱮᱥᱟ ᱜᱚᱫᱚᱜᱼᱟ᱾ ᱟᱨ ᱟᱢᱫᱚ ᱢᱟᱱᱮ ᱪᱮᱫ ᱞᱮᱠᱟᱱ ᱠᱚ ᱱᱚᱝᱠᱟᱢ ᱵᱟᱲᱟᱭ ᱟᱠᱚᱣᱟ᱾
ᱦᱮᱸ ᱦᱮᱸ ᱟ ᱧᱮᱞᱟᱵᱚᱱ ᱡᱮ ᱩᱱᱠᱩ ᱥᱮᱛᱟ ᱯᱩᱥᱤ ᱠᱩᱞᱟᱹᱭ᱾ ᱚᱱᱟ ᱥᱟᱶᱛᱮ ᱩᱱᱠᱩ ᱢᱮᱨᱚᱢ ᱮᱢᱟᱱ ᱰᱟᱝᱨᱤ ᱦᱚᱸ ᱩᱱᱠᱩ ᱟᱹᱰᱤ ᱟᱭᱢᱟ ᱞᱮᱠᱟᱱ ᱡᱤᱭᱟᱹᱞᱤ ᱠᱚᱦᱚᱸ ᱟᱸ ᱦᱚᱲ ᱥᱟᱶ ᱛᱮᱠᱚ ᱢᱮᱥᱟ ᱜᱚᱫᱚᱜᱼᱟ ᱥᱮ ᱟᱵᱚ ᱦᱚᱸ ᱩᱱᱠᱩ ᱟᱹᱥᱩᱞ ᱫᱚ ᱡᱟᱹᱥᱛᱤ ᱵᱚᱱ ᱠᱩᱥᱤᱭᱟᱜᱼᱟ᱾ ᱚᱱᱟ ᱥᱟᱶᱛᱮ ᱪᱮᱬᱮ ᱪᱩᱯᱲᱩᱫ ᱠᱚᱦᱚᱸ ᱚᱱᱠ ᱜᱮ ᱢᱮᱱᱟᱜ ᱠᱚᱣᱟ᱾ ᱡᱟᱦᱟᱸᱭ ᱠᱚᱫᱚ ᱢᱤᱫ ᱜᱷᱟᱹᱲᱤᱡ ᱛᱮᱠᱚ ᱢᱮᱥᱟ ᱥᱟᱶᱛᱮ ᱟᱹᱥᱩᱞ ᱦᱚᱸ ᱟᱨᱠᱤ᱾ ᱯᱟᱛᱟ ᱛᱟᱹᱲᱤ ᱠᱚ ᱢᱮᱥᱟ ᱤᱭᱟᱹ ᱟᱹᱥᱩᱞ ᱨᱮᱦᱚᱸ ᱵᱚᱱ ᱟᱹᱥᱩᱞ ᱠᱚᱜᱮᱭᱟ ᱟᱨᱠᱤ᱾
ᱟᱪᱪᱷᱟ ᱤᱧ ᱢᱤᱫᱴᱟᱝ ᱠᱩᱠᱞᱤᱧ ᱫᱚᱦᱚᱭᱮᱫᱟ ᱟᱢᱴᱷᱮᱱ ᱞᱟᱹᱭᱫᱟᱹᱧ ᱡᱮ ᱩ ᱱᱚᱜᱼᱚᱭ ᱡᱮ ᱫᱟᱨᱮ ᱠᱚᱵᱩᱱ ᱨᱚᱦᱚᱭᱟ ᱟᱸᱜ ᱛᱚ ᱫᱟᱨᱮ ᱠᱚ ᱨᱚᱦᱚᱭ ᱠᱟᱛᱮᱜ ᱟᱵᱚ ᱢᱟᱱᱮ ᱪᱮ ᱠᱚ ᱱᱟᱯᱟᱭ ᱱᱟᱯᱟᱭ ᱫᱤᱠ ᱵᱚᱱ ᱧᱮᱞ ᱧᱟᱢᱟ ᱚᱱᱟ ᱠᱟᱹᱴ ᱴᱤᱡ ᱮᱢ ᱞᱟᱹᱭ ᱞᱮᱠᱷᱟᱡ
ᱦᱮᱸ᱾ ᱨᱟᱱ ᱫᱟᱨᱮ ᱵᱚᱱ ᱦᱟᱸ ᱡᱟᱹᱥᱛᱤ ᱧᱚᱜ ᱫᱟᱨᱮ ᱛᱟᱦᱮᱸ ᱞᱮᱝᱠᱷᱟᱡ, ᱧᱮᱞᱟᱵᱚᱱ ᱡᱮ ᱦᱚᱸᱜᱼᱚᱭ ᱡᱟᱦᱟᱸ ᱦᱚᱭ-ᱦᱤᱥᱤᱜ ᱨᱮᱱᱟᱜ ᱟᱹᱨᱩ ᱯᱷᱮᱨᱟᱣ ᱦᱩᱭᱩᱜ ᱡᱟᱦᱟᱸ ᱫᱚ ᱟᱸ ᱨᱮᱭᱟᱲ ᱫᱤᱱ ᱠᱚᱨᱮ ᱦᱚᱸ ᱵᱚᱱ ᱧᱮᱞᱟ ᱫᱟᱜ ᱡᱟᱹᱲᱤ ᱠᱚ ᱦᱩᱭᱩᱜ ᱠᱟᱱᱟ᱾ ᱢᱮᱱ ᱠᱷᱟᱡ ᱞᱟᱦᱟ ᱛᱮ ᱡᱚᱠᱷᱚᱡ ᱵᱤᱨ, ᱯᱟᱠᱟᱲ ᱜᱚᱴᱟ ᱯᱮᱨᱮᱡ ᱛᱟᱦᱮᱸ ᱠᱟᱱᱟ᱾ ᱩᱱ ᱚᱠᱛᱚ ᱫᱚ ᱮᱸ ᱱᱚᱝᱠᱟ ᱟᱸ ᱫᱟᱜ ᱡᱟᱹᱲᱤ ᱦᱚᱸ ᱢᱟᱱᱮ ᱚᱠᱛᱚ ᱨᱮᱜᱮ ᱦᱩᱭᱩᱜ ᱛᱟᱦᱮᱱᱟ᱾ ᱚᱠᱛᱚ ᱠᱷᱚᱱᱟᱜ ᱵᱟᱦᱮᱹᱨ ᱫᱚ ᱵᱟᱝ᱾ ᱟ ᱛᱮᱹᱦᱮᱹᱧ ᱜᱟᱯᱟ ᱣᱚ ᱧᱮᱞᱚᱜ ᱠᱟᱱᱟ ᱡᱟᱦᱟᱸ ᱢᱟᱱ ᱛᱟᱦᱟᱸ ᱟᱨᱠᱤ ᱪᱟᱸᱫᱳ ᱨᱮᱜᱮ ᱫᱟᱜ ᱡᱟᱹᱲᱤ ᱦᱳᱭᱳᱜ ᱠᱟᱱᱟᱻ ᱟᱨ ᱡᱟᱦᱟᱸ ᱪᱟᱸᱫᱳ ᱠᱚᱨᱮ ᱫᱟᱜ ᱡᱟᱹᱲᱤ ᱵᱟᱝ ᱫᱚᱨᱠᱟ ᱚᱱᱟ ᱪᱟᱸᱫᱳ ᱠᱚᱨᱮᱜ ᱫᱚ ᱟ ᱢᱟᱱᱮ ᱡᱟᱦᱟᱸ ᱠᱚᱨᱮ ᱫᱚᱨᱠᱟᱨᱟ ᱟᱨᱠᱤ ᱚᱱᱟ ᱠᱚᱨᱮ ᱫᱚ ᱵᱟᱝ ᱦᱩᱭᱩᱜ ᱠᱟᱱᱟ, ᱡᱟᱦᱟᱸ ᱠᱚᱨᱮ ᱵᱟᱝ ᱫᱚᱨᱠᱟᱨᱟ ᱚᱱᱟ ᱠᱚᱨᱮ ᱦᱩᱭᱩᱜ ᱠᱟᱱᱟ᱾ ᱟᱫᱚ ᱟᱸ ᱱᱚᱣᱟ ᱠᱷᱚᱡ ᱜᱮ ᱵᱩᱡ ᱦᱩᱭᱩᱜ ᱛᱟᱵᱚᱱᱟ ᱡᱮ ᱫᱟᱨᱮ ᱨᱚᱦᱚᱭ ᱞᱮᱠᱷᱟᱡ ᱫᱚ ᱢᱟᱱᱮ ᱪᱮᱜ-ᱪᱮᱜ ᱠᱚ ᱟᱵᱚᱥ ᱥᱟᱞᱟᱜ ᱱᱟᱯᱟᱭ ᱦᱩᱭᱩᱜᱼᱟ ᱚᱱᱟ ᱥᱟᱶᱛᱮ ᱡᱟᱦᱟᱸ 'ᱥᱟᱸᱦᱮᱫ' ᱵᱚᱱ ᱞᱟᱹᱭᱟᱨᱠᱤ ᱦᱚᱜᱼᱚᱱᱟ ᱠᱚ, ᱥᱟᱶᱛᱮ ᱦᱚᱸᱜᱼᱚᱭ ᱡᱟᱦᱟᱸ ᱦᱩᱲᱩ ᱪᱟᱣᱞᱮ ᱵᱚᱱ ᱨᱚᱦᱚᱭᱫᱟ ᱫᱟᱜ ᱡᱟᱹᱲᱤ ᱵᱟᱝ ᱠᱷᱟᱡ ᱛᱚ ᱟᱸ ᱵᱟᱵᱚᱱ ᱨᱚᱦᱚᱭ ᱫᱟᱲᱮ ᱟᱫᱚ, ᱦᱚᱜᱼᱚᱱᱟ ᱠᱚᱨᱮᱱᱟᱜ ᱟᱱᱟᱴ ᱠᱚᱱᱟᱜ ᱵᱚᱱ ᱟᱺ ᱥᱟᱦᱟ ᱨᱮ ᱵᱚᱱ ᱛᱟ ᱤᱭᱟᱹ ᱟᱨᱠᱤ᱾ ᱟᱱᱟᱴ ᱠᱷᱚᱱᱟᱜ ᱫᱚ ᱢᱟᱱᱮ
ᱪᱷᱮ ᱞᱟᱹᱭ ᱢᱮ ᱢᱟ?
ᱦᱮᱸ, ᱟᱫᱚ ᱦᱚᱸᱜ-ᱚᱱᱟ ᱟᱱᱟᱴ ᱠᱚ ᱵᱟᱝ ᱦᱤᱡᱩ ᱟᱨᱠᱤ ᱫᱟᱨᱮ ᱠᱚᱵᱚᱱ ᱨᱚᱦᱚᱭ ᱞᱮᱠᱷᱟᱡ᱾
ᱩᱸ᱾
ᱟᱨ ᱤᱧ ᱫᱚᱹᱧ ᱞᱟᱹᱭᱟ ᱡᱮ ᱩᱸ ᱩᱸ ᱡᱚᱫᱤ ᱫᱟᱨᱮ ᱠᱩ ᱛᱟᱦᱮᱱ ᱛᱟᱵᱚᱱᱟ ᱡᱟᱹᱥᱛᱤ ᱟᱵᱚ ᱫᱷᱟᱹᱨᱛᱤ ᱨᱮ ᱛᱟᱦᱚᱞᱮ ᱛᱚ ᱚᱸ ᱡᱮᱢᱚᱱ ᱞᱟᱹᱭ ᱜᱟᱱᱚᱜᱼᱟᱸ ᱱᱚᱜᱼᱚᱭ ᱡᱮ ᱟᱹᱰᱤ ᱡᱟᱹᱥᱛᱤ ᱜᱮᱹ ᱟᱸ ᱫᱷᱟᱹᱨᱛᱤ ᱠᱚ ᱞᱚᱞᱚᱜ ᱟᱥᱮ ᱵᱟᱝ? ᱟᱸ ᱚᱱᱟ ᱞᱚᱞᱚ ᱨᱮᱱᱟᱜ ᱮᱢ ᱡᱩᱫᱤ ᱫᱟᱨᱮ ᱠᱚ ᱛᱟᱦᱮᱱᱟ ᱛᱟᱦᱞᱮ ᱚᱱᱟ ᱠᱷᱟᱹᱛᱤ ᱚᱱᱟ ᱞᱚᱞᱚ ᱠᱚᱦᱚᱸ ᱦᱚᱭ ᱦᱤᱸᱥᱤᱫ ᱛᱮ ᱠᱤᱪᱷᱩᱴᱟ ᱨᱮᱦᱚᱸ ᱠᱟᱹᱴᱤᱡ ᱨᱮᱦᱚᱸ ᱟᱨᱠᱤ ᱠᱚᱢ ᱜᱟᱱᱚᱜᱼᱟᱸ ᱟᱨ ᱩᱸ ᱡᱮᱢᱚᱱ ᱟᱸ ᱫᱟᱨᱮ, ᱱᱟᱹᱲᱤ ᱠᱚ ᱠᱚᱢ ᱛᱟᱦᱮᱱ ᱠᱷᱟᱡ ᱫᱚ 'ᱠᱟᱨᱵᱚᱱᱰᱟᱭ ᱚᱠᱥᱟᱭᱤᱰ' ᱡᱟᱹᱥᱛᱤᱜᱼᱟᱸ᱾ ᱟᱨ ᱚᱠᱥᱤᱡᱮᱱ ᱠᱚᱢᱚᱜᱼᱟ ᱛᱚ ᱚᱱᱟ ᱠᱷᱟᱹᱛᱤᱨ ᱛᱮ ᱟᱹᱰᱤ ᱨᱚᱠᱚᱢ ᱟᱱᱟᱴ ᱮᱸᱴᱠᱮᱴᱚᱬᱮ ᱠᱚᱦᱚᱸ ᱧᱮᱞ ᱧᱟᱢᱚᱜᱼᱟ ᱫᱷᱟᱹᱨᱛᱤ ᱨᱮ ᱛᱚ ᱩᱸ ᱫᱟᱨᱤ ᱛᱟᱦᱮᱸ ᱞᱮᱱ ᱠᱷᱟᱡ ᱫᱚ ᱟᱨᱠᱤ ᱱᱚᱣᱟ ᱠᱚ ᱟᱸ ᱵᱟᱝ ᱧᱮᱞᱚᱜᱼᱟ᱾ ᱡᱟᱦᱟᱸ ᱫᱚ ᱟᱸ ᱫᱟᱨᱮ ᱛᱟᱦᱮᱸ ᱞᱮᱱ ᱠᱷᱟᱡ ᱱᱟᱯ- -ᱯᱟᱭ ᱵᱚᱱ ᱛᱟᱦᱮᱸ ᱫᱟᱲᱮᱜᱼᱟ ᱟᱵᱚ ᱡᱤᱵᱽ-ᱡᱤᱭᱟᱹᱞᱤ ᱠᱚ ᱡᱚᱛᱚ᱾
ᱦᱮᱸ᱾ ᱚᱸ ᱩᱱᱟᱹᱜ ᱥᱟᱶᱛᱮ ᱧᱮᱞᱚᱜᱼᱟ, ᱡᱮ ᱱᱚᱜᱼᱚᱭ ᱡᱟᱦᱟᱸ ᱚᱛ ᱞᱟᱲᱟᱣ ᱠᱚ ᱞᱟᱹᱭᱮᱹᱜ ᱦᱮᱸᱥᱮ ᱚᱱᱟ ᱚᱛ ᱛᱟᱞᱟᱲᱟᱣ ᱦᱚᱸ ᱦᱩᱭᱩᱜ ᱠᱟᱱᱟ ᱚᱱᱟ ᱥᱟᱶᱛᱮ ᱟᱸ ᱡᱟᱦᱟᱸ ᱵᱚᱹᱧᱱᱟ ᱠᱚ, ᱵᱟᱱ ᱠᱚ ᱦᱩᱭᱩᱜ ᱠᱟᱱᱟ ᱱᱚᱜᱼᱱᱟ ᱠᱚᱦᱚᱸ ᱡᱟᱥ- -ᱛᱤ ᱠᱟᱭᱛᱮ ᱦᱩᱭᱩᱜ ᱠᱟᱱᱟ ᱟᱨᱠᱤ ᱫᱟᱨᱮ ᱠᱚᱵᱚᱱ ᱢᱟᱜ ᱮᱜ ᱠᱷᱟᱹᱛᱤᱨ ᱛᱮᱜᱮ᱾ ᱟᱨ ᱤᱧ ᱦᱚᱸᱛᱚ ᱱᱚᱝᱠᱟᱧ ᱢᱚᱱᱮ ᱭᱟᱨᱠᱤ ᱦᱮᱸᱥᱮ᱾
ᱦᱮᱸ-ᱦᱮᱸ, ᱚᱝᱠᱟᱜᱮ ᱟᱼᱢ ᱚᱝᱠᱟᱜᱮ᱾ ᱪᱷᱟ ᱫᱟᱨᱮ ᱫᱚ ᱦᱩᱭᱩᱜ ᱠᱟᱱᱟ ᱢᱤᱜᱴᱟᱝ ᱟᱵᱚ ᱟᱸ ᱟᱸ ᱟᱵᱚ ᱞᱟᱹᱜᱤᱜ, ᱡᱤᱵᱽ-ᱡᱤᱭᱟᱹᱞᱤ ᱞᱟᱹᱜᱤᱫ ᱛᱮᱫᱚ ᱟᱹᱰᱤ ᱱᱟᱯᱟᱭ ᱢᱤᱜᱴᱟᱝ ᱟᱸ ᱤᱭᱟᱹ ᱠᱟᱱᱟ ᱟᱨᱠᱤ᱾ ᱩᱸ ᱡᱟᱦᱟᱸ ᱫᱚ ᱟᱵᱚ ᱵᱟᱧᱪᱟᱣ ᱛᱟᱦᱮᱱ ᱞᱟᱹᱜᱤᱫ ᱛᱮ ᱫᱟᱨᱮ, ᱫᱚ ᱟᱹᱰᱤ ᱞᱟᱹᱠᱛᱤ ᱜᱮᱭᱟ᱾
ᱦᱮᱸ, ᱟᱫᱚ ᱦᱚᱸᱜᱼᱚᱭ ᱡᱟᱦᱟᱸ ᱟᱸ ᱟᱹ ᱪᱮᱜ ᱠᱚ ᱞᱟᱹᱭᱟ ᱦᱟᱥᱟ ᱵᱟᱹᱲᱤᱡᱚᱜ ᱟᱢ ᱡᱟᱦᱟ ᱠᱷᱟᱹᱛᱤᱨ ᱛᱮ ᱟᱸ ᱚᱱᱟ ᱠᱚᱫᱚ ᱡᱮᱢᱚᱱ ᱵᱚᱱ ᱧᱮᱞᱟ ᱯᱞᱟᱥᱴᱤᱠ ᱦᱚᱸ ᱚᱱᱠᱟᱱᱟᱜ ᱡᱤᱱᱤᱥ ᱠᱚ ᱠᱷᱟᱹᱛᱤᱨ ᱛᱮ ᱧᱮᱞᱚᱜ ᱠᱟᱱᱟ ᱠᱟᱱᱟ ᱡᱮ, ᱦᱟᱥᱟ ᱦᱚᱸ ᱵᱟᱹᱭ ᱵᱟᱹᱭᱛᱮ ᱵᱟᱹᱲᱤᱡ ᱪᱟᱞᱟᱜ ᱠᱟᱱᱟ ᱦᱮᱸᱥᱮ?
ᱦᱩᱸ᱾
ᱟᱫᱚ ᱱᱚᱣᱟ ᱠᱚ ᱤᱫᱤ ᱠᱟᱛᱮᱜ ᱢᱟᱱᱮ ᱪᱮᱜ ᱮᱢ ᱞᱟᱹᱭᱟ ᱡᱮ ᱱᱚᱝᱠᱟᱱᱟᱜ ᱯᱞᱟᱥᱴᱤᱠ ᱡᱤᱱᱤᱥ ᱠᱚ ᱟᱵᱚ ᱵᱮᱣᱦᱟᱨ ᱞᱟᱹᱠᱛᱤ ᱠᱟᱱ ᱛᱟᱵᱚᱱᱟ ᱥᱮ ᱡᱟᱦᱟᱸ ᱡᱤᱱᱤᱥ ᱫᱚ ᱚᱛᱨᱮ ᱜᱤᱲᱤ ᱞᱮᱠᱷᱟᱡ ᱜᱮ ᱚᱱᱟ ᱠᱩ ᱫᱚ ᱦᱟᱥᱟ ᱥᱟᱶᱛᱮ ᱢᱮᱥᱟᱜᱼᱟ, ᱥᱮ ᱥᱮᱭᱟ ᱠᱟᱛᱮᱜ ᱦᱟᱥᱟ ᱨᱮᱱᱟᱜ ᱵᱷᱟᱜᱤ ᱦᱳᱭᱳᱜᱼᱟ᱾ ᱦᱚᱸᱜ ᱚᱱᱟ ᱠᱚ ᱡᱤᱱᱤᱥ ᱵᱮᱣᱦᱟᱨ ᱞᱟᱹᱠᱛᱤ ᱠᱟᱱ ᱛᱟᱵᱚᱱᱟ ᱚᱱᱟ ᱤᱫᱤ ᱠᱟᱛᱮᱜ ᱠᱟᱹᱴᱤᱡ ᱡᱟᱸᱦᱟᱱᱟᱜ
ᱩᱸ ᱟᱪᱪᱷᱟ, ᱤᱧ ᱫᱚᱧ ᱞᱟᱹᱭᱟ ᱡᱮ ᱟᱸ ᱱᱚᱜᱼᱚᱭ ᱡᱮ ᱩᱸ ᱥᱮᱫᱟᱭ ᱫᱚ ᱦᱟᱸᱜ ᱱᱚᱣᱟ ᱯᱞᱟᱥᱴᱤᱠ ᱮᱢᱟᱱ ᱚᱱᱟ ᱠᱚ ᱡᱤᱱᱤᱥ ᱫᱚ ᱦᱟᱸᱜ ᱵᱮᱵᱚᱦᱟᱨ ᱫᱚ ᱵᱟᱝᱜᱮ ᱛᱟᱦᱮᱸ ᱠᱟᱱᱟ᱾ ᱡᱟᱦᱟᱸ ᱠᱷᱟᱹᱛᱤᱨ ᱛᱮᱫᱚ ᱦᱟᱥᱟ ᱠᱚᱨᱮᱱᱟᱜ ᱥᱮ ᱩᱸ ᱟᱨ ᱟᱸ ᱮᱴᱟᱜ ᱨᱚᱠᱚᱢᱟᱜ ᱟᱸ ᱡᱟᱦᱟᱱ ᱨᱳᱜᱽ ᱟᱡᱟᱨ ᱠᱚᱨᱮᱱᱟᱜ ᱦᱚᱸ ᱠᱚᱱ ᱚᱸ ᱚᱱᱟ ᱟᱸ ᱯᱞᱟᱥᱴᱤᱠ ᱫᱤᱠ ᱫᱤᱭᱮ ᱠᱳᱱᱳ ᱨᱚᱠᱚᱢ ᱵᱟᱝ ᱛᱟᱦᱮᱸᱠᱟᱱᱟ᱾ ᱟᱨ ᱡᱮᱢᱚᱱ ᱱᱮᱛᱟᱨ ᱫᱚ ᱩᱸ ᱡᱷᱩᱜᱽ ᱟᱹᱨᱩ ᱯᱷᱮᱨᱟᱣ ᱥᱟᱶᱛᱮ ᱧᱮᱞᱚᱜ ᱠᱟᱱᱟ ᱱᱚᱜ ᱚᱭ ᱦᱟᱸᱜ ᱯᱞᱟᱥᱴᱤᱠ ᱠᱚᱨᱮᱱᱟᱜ ᱩᱸᱻᱮ ᱟᱵᱚ ᱟᱹᱰᱤ ᱡᱟᱹᱥᱛᱤ ᱜᱮᱵᱚᱱ ᱵᱮᱵᱚᱦᱟᱨ ᱫᱟ ᱡᱟᱦᱟᱸ ᱠᱷᱟᱹᱛᱤᱨ ᱛᱮᱫᱚ ᱡᱮᱢᱚᱱ ᱯᱞᱟᱥᱼᱼ ᱴᱤᱠ ᱡᱟᱦᱟᱸ ᱢᱟᱱ ᱛᱟᱦᱟᱸ ᱜᱤᱰᱤ ᱞᱮᱠᱷᱟᱡ ᱫᱚ ᱡᱮᱢᱚᱱ ᱦᱟᱥᱟ ᱨᱮᱱᱟᱜ ᱢᱤᱫᱴᱟᱝ ᱠᱷᱚᱭ ᱠᱷᱚᱛᱤ ᱦᱩᱭᱩᱜᱼᱟ᱾ ᱟᱨ ᱛᱚ ᱤᱧ ᱫᱚ ᱚᱱᱟᱛᱮᱧ ᱞᱟᱹᱭᱟ ᱡᱮ ᱯᱞᱟᱥᱴᱤᱠ ᱛᱚ ᱡᱚᱛᱚᱴᱟ ᱵᱚᱱ ᱫᱟᱲᱮᱭᱟᱜᱼᱟ ᱵᱟᱝᱜᱮ ᱵᱮᱵᱚᱦᱟᱨ ᱞᱮᱠᱷᱟᱡ ᱫᱚ ᱱᱟᱯᱟᱭᱚᱜᱼᱟ᱾ ᱥᱮ ᱡᱩᱫᱤ ᱵᱟ ᱵᱮᱵᱚᱦᱟᱨ ᱦᱩᱭᱩᱜᱼᱟ, ᱟᱸ ᱛᱟᱦᱚᱞᱮ ᱫᱚ ᱟᱸ ᱡᱮᱠᱳᱱᱳ ᱢᱤᱫᱴᱟᱝ ᱡᱟᱭᱜᱟ ᱨᱮ ᱜᱤᱰᱤ ᱠᱟᱛᱮᱜ ᱚᱱᱟ ᱫᱚ ᱟᱸ ᱨᱟᱯᱟᱜ ᱜᱤᱰᱤ ᱠᱟᱜ ᱦᱩᱭᱩᱜᱼᱟ᱾ ᱛᱟᱦᱞᱮ ᱫᱚ ᱠᱟᱹᱴᱤᱡ ᱨᱮᱦᱚᱸ ᱢᱟᱱᱮ ᱟᱵᱚ ᱱᱟᱯᱟᱭ ᱨᱮᱜᱮᱵᱩᱱ ᱛᱟᱦᱮᱸ ᱫᱟᱲᱮᱭᱟᱜᱼᱟ᱾ ᱟᱨ ᱟᱢ ᱡᱚᱫᱤ ᱠᱟᱹᱴᱤᱡ ᱮᱢ ᱞᱟᱹᱭ ᱠᱮᱭᱟ ᱱᱚᱶᱟ ᱫᱤᱠ ᱫᱤᱭᱮ᱾
ᱦᱮᱸ, ᱯᱞᱟᱥᱴᱤᱠ ᱫᱚᱧ ᱞᱟᱹᱭᱟ ᱤᱧ ᱫᱚ ᱵᱟᱝ ᱵᱮᱣᱦᱟᱨ ᱜᱮ ᱢᱟᱱᱮ ᱤᱭᱟᱹ ᱛᱟᱵᱚᱱᱟ ᱟᱨᱠᱤ ᱴᱷᱤᱠ ᱛᱟᱵᱚᱱᱟ ᱪᱮᱫᱟᱜ ᱥᱮ ᱦᱟᱥᱟᱨᱮ ᱢᱮᱥᱟ ᱞᱮᱱᱠᱟᱡ ᱦᱚᱸ ᱧᱮᱞᱟᱵᱚᱱ ᱦᱟᱥᱟ ᱵᱟᱹᱲᱤᱡᱚᱜᱼᱟ᱾ ᱟᱨ ᱡᱩᱫᱤ ᱚᱱᱟ ᱵᱚᱱ ᱫᱷᱚᱨᱟᱣᱟ ᱟᱨ ᱛᱟᱦᱚᱞᱮ ᱚᱱᱟ ᱫᱚ ᱩᱱᱟᱹᱜ ᱛᱟᱲᱟᱛᱟᱹᱲᱤ ᱵᱟᱝ ᱫᱷᱚᱨᱟᱣ ᱞᱟᱹᱜᱤᱫᱚᱜᱼᱟ᱾ ᱚᱱᱟ ᱥᱟᱶᱛᱮ ᱧᱮᱞᱟᱵᱚᱱ ᱚᱱᱟ ᱨᱮᱱᱟᱜ ᱫᱩᱦᱟᱹᱛᱮ ᱦᱚᱭ ᱠᱚᱦᱚᱸ ᱵᱟᱹᱲᱤᱡᱚᱜ ᱠᱟᱱᱟ ᱟᱨᱠᱤ ᱦᱮᱸ ᱱᱚᱜ-ᱚ ᱱᱚᱝᱠᱟᱱᱟᱜ, ᱟᱨ ᱡᱩᱫᱤᱢ ᱧᱮᱞᱟ ᱥᱟᱠᱟᱢ ᱨᱮᱱᱟᱜ ᱡᱤᱱᱤᱥ ᱠᱟᱣ ᱟᱫᱚ ᱦᱚᱸᱜ-ᱚᱭ ᱥᱟᱠᱟᱢ ᱠᱚᱨᱮᱱᱟᱜ ᱡᱤᱱᱤᱥ ᱠᱚᱫᱚ ᱧᱮᱞᱚᱜ ᱠᱟᱱᱟ ᱡᱮ ᱫᱷᱚᱨᱟᱜ ᱠᱷᱟᱱᱜᱮᱭᱟ ᱱᱚᱣᱟ ᱠᱚᱫᱚ ᱦᱟᱥ ᱦᱟᱥᱟ ᱞᱟᱹᱜᱤᱫ ᱦᱚᱸ ᱵᱷᱟᱜᱤ ᱦᱩᱭᱩᱜᱼᱟ, ᱚᱱᱟ ᱥᱟᱶᱛᱮ ᱦᱚᱭ ᱦᱤᱸᱥᱤᱫ ᱠᱚᱦᱚᱸ ᱩᱱᱟᱹᱜ ᱫᱚ ᱵᱟᱭ ᱵᱟᱹᱲᱤᱡᱟ ᱟᱨᱠᱤ᱾
ᱮᱸ, ᱦᱮᱸ ᱱᱚᱣᱟ ᱫᱚ ᱴᱷᱤᱠ ᱠᱟᱛᱷᱟ ᱜᱮᱢ ᱞᱟᱹᱭ ᱟᱠᱟᱫᱟ᱾ ᱚᱝᱠᱟᱜᱮ ᱡᱮᱢᱚᱱ ᱚᱱᱟ ᱯᱞᱟᱥᱴᱤᱠ ᱠᱚᱨᱮᱱᱟᱜ ᱫᱩᱸᱦᱟᱹ ᱠᱚᱫᱚ ᱡᱮᱢᱚᱱ ᱟᱹᱰᱤ ᱜᱮ ᱵᱟᱹᱲᱤᱡ ᱜᱮᱭᱟ᱾ ᱟᱸ ᱚᱱᱟ ᱨᱟᱯᱟᱜ ᱞᱮᱠᱷᱟᱡ ᱫᱚ ᱟᱹᱰᱤ ᱜᱮ ᱵᱟᱹᱲᱤᱡ ᱢᱤᱫᱴᱟᱝ ᱫᱩᱸᱦᱟᱸ ᱩᱰᱩᱝᱚᱜᱼᱟ ᱡᱟᱦᱟᱸ ᱫᱚ ᱦᱚᱭ ᱦᱤᱸᱥᱤᱫ ᱨᱮ ᱢᱮᱥᱟ ᱞᱮᱱᱠᱷᱟᱱ ᱟᱵᱚ ᱚᱱᱟ ᱵᱚᱱ ᱥᱟᱦᱮᱸᱫ ᱟᱫᱮᱨ ᱞᱮᱠᱷᱟᱡ ᱫᱚ ᱟᱵᱚ ᱦᱚᱲᱢᱚ ᱨᱮ ᱟᱹᱰᱤ ᱟᱰᱤ ᱜᱟᱱ ᱨᱳᱜᱽ ᱟᱡᱟᱨ ᱠᱚᱦᱚᱸ ᱦᱳᱭᱳᱜ ᱛᱟᱵᱚᱱᱟ᱾
ᱚᱱᱟ ᱥᱟᱶᱛᱮ ᱧᱮᱞᱟᱵᱚᱱ ᱡᱮ ᱮᱸ ᱥᱟᱠᱟᱢ ᱨᱮᱱᱟᱜ ᱵᱮᱣᱦᱟᱨ ᱡᱟᱦᱟᱸ ᱠᱚᱨᱮᱜ ᱡᱮᱢᱚᱱ ᱯᱟᱛᱲᱟ, ᱚᱱᱟ ᱠᱚᱫᱚ ᱥᱟᱠᱟᱢ ᱨᱮᱵᱚᱱ ᱢᱟᱱᱮ ᱵᱷᱟᱜᱤ ᱵᱚᱱ ᱵᱮᱣᱦᱟᱨᱮᱫ ᱛᱟᱦᱮᱸ ᱠᱟᱱᱟ, ᱢᱮᱱᱠᱷᱟᱡ ᱦᱚᱸᱜ ᱚᱭ ᱡᱟᱦᱟᱸ ᱯᱞᱟᱥᱴᱼᱼ ᱴᱤᱠ ᱨᱮᱱᱟᱜ ᱯᱟᱛᱲᱟ ᱡᱟᱦᱟᱸᱟᱭ ᱠᱚ ᱟᱹᱜᱩ ᱠᱟᱫᱟ ᱟᱫᱚ ᱱᱚᱜ-ᱚ ᱱᱚᱶᱟ ᱠᱚᱫᱚ ᱤᱧ ᱫᱚᱧ ᱞᱟᱹᱭᱟ ᱵᱟᱝ ᱟᱹᱜᱩ ᱜᱮ ᱫᱚᱨᱠᱟᱨᱟ᱾ ᱪᱮᱫᱟᱜ ᱥᱮ ᱱᱚᱣᱟ ᱠᱚᱫᱚ ᱵᱟᱝ ᱟᱹᱜᱩ ᱨᱮᱦᱚᱸ ᱦᱩᱭᱩᱜᱼᱟ ᱟᱨᱠᱤ᱾ ᱡᱮᱦᱮᱛᱩ ᱥᱟᱨᱡᱚᱢ ᱥᱟᱠᱟᱢ ᱨᱮᱱᱟᱜ ᱯᱟᱛᱲᱟ ᱢᱮᱱᱟᱜᱼᱟ ᱱᱚᱣᱟ ᱠᱚᱨᱮᱜ ᱜᱮ ᱡᱚᱢ ᱞᱮᱠᱷᱟᱡ ᱤᱧ ᱫᱚᱧ ᱞᱟᱹᱭᱟ ᱱᱟᱯᱟᱭᱚᱜᱼᱟ᱾ ᱢᱮᱱᱠᱷᱟᱡ ᱱᱚᱣᱟ ᱠᱚᱠᱚ ᱵᱮᱣᱦᱟᱨ ᱫᱟ ᱟᱫᱚ ᱚᱜ ᱢᱟᱱᱮ ᱢᱤᱫ ᱵᱟᱨᱭᱟ ᱵᱮᱣᱦᱟᱨ ᱫᱚ ᱴᱷᱤᱠ ᱜᱮᱭᱟ ᱢᱮᱱᱠᱷᱟᱡ ᱟᱵᱚ ᱥᱟᱱᱟᱢᱟᱜ ᱨᱮᱜᱮ ᱯᱞᱟᱥᱴᱤᱠ ᱵᱚᱱ ᱵᱮᱣᱦᱟᱨ ᱫᱟ ᱛᱚ ᱱᱚᱶᱟ ᱫᱚ ᱵᱟᱝ ᱵᱷᱟᱜᱤ
ᱱᱟᱯᱟᱭ ᱠᱟᱛᱷᱟᱢ ᱞᱟᱹᱭ ᱠᱟᱫᱟ ᱪᱮᱫᱟᱜ ᱥᱮ ᱟᱵᱚ ᱫᱚ ᱡᱩᱫᱤ ᱱᱚᱣᱟ ᱥᱟᱠᱟᱢ ᱯᱟᱛᱲᱟ᱾ ᱠᱚᱨᱮ ᱡᱩᱫᱤ ᱵᱚᱱ ᱡᱚᱢ ᱜᱮᱭᱟ᱾ ᱚᱸ ᱛᱟᱦᱚᱞᱮ ᱫᱚ ᱡᱮᱢᱚᱱ ᱞᱟᱹᱭ ᱜᱟᱱᱚᱜ ᱟᱵᱚ